ᱦᱩᱸᱻ
ᱡᱚᱦᱟᱨ ᱜᱮ ᱾
ᱦᱩᱸ ᱡᱚᱦᱟᱨ ᱜᱮ ᱾
ᱵᱮᱥ ᱵᱟᱲᱟ ᱜᱮᱛᱚ?
ᱦᱮᱸ ᱵᱮᱥ ᱵᱟᱲᱟ ᱜᱮ᱾ ᱟᱢ ᱜᱮ ᱪᱮᱫ ᱞᱮᱠᱟ?
ᱦᱚᱸ ᱤᱧ ᱦᱚᱸ ᱵᱮᱥ ᱜᱤᱭᱟᱹᱧ᱾ ᱟᱨ ᱡᱚᱢ ᱠᱚᱫᱚ ᱦᱩᱭᱱᱟ ᱥᱮ ᱵᱟᱝ ᱜᱮ?
ᱡᱚᱢ ᱠᱚᱫᱚ ᱟᱹᱣᱨᱤᱭᱟᱜᱼᱟ ᱩᱱᱟᱹᱜ ᱪᱟᱲ ᱫᱚ ᱾
ᱫᱮᱨᱤ ᱧᱚᱜᱚᱜᱼᱟ?
ᱦᱮᱸ ᱫᱮᱨᱤᱜᱼᱟ ᱠᱟᱹᱴᱤᱡ ᱵᱚᱞᱛᱮ ᱱᱩᱱᱟᱹᱜ ᱡᱚᱞᱫᱤ ᱠᱷᱚᱱ ᱫᱚ ᱟᱨ ᱢᱟᱱᱮ ᱟᱹᱣᱨᱤ ᱫᱟᱠᱟ ᱠᱚᱦᱚᱸ ᱟᱹᱣᱨᱤ ᱠᱚ ᱤᱥᱤᱱ ᱛᱟᱞᱮᱭᱟ ᱩᱱᱟᱹᱜ ᱡᱚᱞᱫᱤ ᱫᱚ ᱾ ᱟᱫᱚ ᱛᱟᱦᱚᱞᱮ ᱚᱱᱟ ᱦᱚᱛᱮᱜ ᱛᱮ ᱢᱮᱱᱮᱫ ᱠᱟᱱᱟ ᱛᱷᱚᱲᱟ ᱳᱭ ᱢᱚᱴᱟᱢᱩᱴᱤ ᱱᱚᱴᱟ ᱥᱟᱲᱮ ᱱᱚᱴᱟ ᱥᱮᱫ ᱡᱚᱢ ᱞᱮᱠᱷᱟᱡ ᱜᱮ ᱵᱷᱟᱹᱞᱤᱜᱼᱟ ᱟᱞᱮᱫᱚ ᱢᱟᱱᱮ ᱚᱱᱠᱟ ᱜᱮᱞᱮ ᱡᱚᱢ ᱛᱟᱦᱮᱱᱟ ᱾
ᱞᱟᱹᱭᱫᱟᱹᱧ ᱛᱟᱦᱚᱞᱮ ᱚᱲᱟᱜ ᱦᱚᱲ ᱠᱚᱫᱚ
ᱪᱮᱫ ᱵᱤᱱ ᱞᱟᱹᱭᱫᱟ?
ᱪᱮᱫ ᱞᱮᱠᱟ ᱢᱮᱱᱟᱜ ᱠᱚᱣᱟ? ᱞᱟᱹᱭᱫᱟᱹᱧ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱠᱚᱣᱟ?
ᱦᱚᱸ ᱱᱟᱯᱟᱭ ᱜᱮ ᱾
ᱚ ᱪᱮᱫ ᱮᱢ ᱞᱟᱹᱭᱮᱫ ᱠᱟᱱ ᱛᱟᱦᱮᱱ ᱜᱮᱭᱟ?
ᱚ ᱞᱟᱹᱭᱮᱫ ᱛᱟᱦᱮᱸᱫ ᱤᱧ ᱡᱮ ᱫᱟᱜ ᱫᱚ ᱪᱮᱫ ᱞᱮᱠᱟ ᱟᱯᱮᱥᱮᱱ ᱫᱚ?
ᱫᱟᱜ ᱵᱷᱟᱹᱞᱤ ᱜᱮᱭᱟ ᱾ ᱫᱟᱜ ᱡᱟᱹᱲᱤ ᱫᱚ ᱢᱚᱴᱟᱢᱩᱴᱤ ᱴᱷᱤᱠᱟᱹᱱ ᱜᱮᱭᱟ ᱱᱚᱛᱮ ᱫᱚ ᱾ ᱵᱟᱨᱫᱤᱱ ᱫᱷᱚᱨᱮ ᱠᱷᱚᱱ ᱫᱚ ᱵᱷᱟᱞᱤᱜᱮ ᱫᱟᱜ ᱟᱠᱟᱫᱟ ᱢᱟᱱᱮ ᱡᱟᱹᱯᱩᱫ ᱟᱠᱟᱫ ᱞᱮᱭᱟᱭ ᱟᱨ ᱛᱤᱦᱤᱧ ᱫᱚ ᱠᱤᱪᱷᱩᱴᱟᱭ ᱥᱮᱛᱟᱜ ᱨᱮᱦᱚᱸ ᱫᱟᱜ ᱫᱚ ᱧᱩᱨᱩᱜ ᱧᱩᱨᱩᱜ ᱠᱟᱱ ᱛᱟᱦᱮᱱ ᱜᱮᱭᱟ ᱛᱟᱦᱞᱮ ᱱᱤᱛᱚᱝ ᱫᱚᱭ ᱯᱷᱟᱸᱠ ᱠᱟᱫᱟ ᱾
ᱚ ᱟᱫᱚ ᱪᱮᱫ ᱤᱭᱟᱹ ᱨᱚᱦᱚᱭ ᱯᱮ ᱫᱷᱩᱨᱟᱹᱣ ᱠᱟᱱᱟ ᱪᱮᱞᱮᱫ?
ᱱᱤᱛᱚᱜ ᱨᱚᱦᱚᱭ ᱠᱚᱫᱚ ᱟᱹᱣᱨᱤᱭᱟ ᱞᱮᱭᱟ ᱟᱫᱚ ᱢᱟᱱᱮ ᱦᱚᱲ ᱠᱚᱫᱚ ᱠᱚ ᱦᱚᱭ ᱮᱜ ᱜᱮᱭᱟ ᱡᱟᱦᱟᱸᱭ ᱢᱟᱱᱮ ᱵᱟᱹᱫᱽ ᱠᱚᱨᱮ ᱦᱩᱲᱩ ᱨᱚᱦᱚᱭ ᱠᱚ ᱦᱩᱲᱩ ᱫᱟᱜ ᱠᱚ ᱞᱟᱜᱟᱣ ᱠᱟᱱ ᱛᱟᱠᱚᱣᱟ ᱠᱷᱮᱛ ᱠᱚᱨᱮ ᱛᱟᱦᱚᱞᱮ ᱠᱷᱟᱱ ᱫᱚ ᱩᱱᱠᱩ ᱠᱚᱣᱟᱜ ᱫᱚ ᱡᱚᱛᱚ ᱞᱮᱠᱟ ᱜᱮ ᱦᱩᱭ ᱠᱟᱱ ᱛᱟᱠᱚ ᱜᱮᱭᱟ ᱾
ᱟᱫᱚ ᱟᱞᱮ ᱠᱚᱫᱚ ᱟᱞᱮ ᱠᱚᱫᱚ ᱟᱨᱢᱟᱱᱮ ᱵᱟᱹᱫᱽ ᱨᱮᱫᱚ ᱤᱭᱟᱹ ᱫᱚ ᱵᱟᱹᱱᱩᱜ ᱛᱟᱞᱮᱭᱟ ᱠᱷᱮᱛ ᱫᱚ ᱵᱟᱹᱱᱩᱜ ᱠᱟᱜ ᱛᱟᱞᱮᱭᱟ ᱛᱟᱦᱞᱮ ᱵᱟᱹᱭᱦᱟᱹᱲ ᱠᱚᱨᱮ ᱜᱮ ᱟᱫᱚ ᱟᱹᱣᱨᱤ ᱞᱮ ᱫᱷᱩᱨᱟᱹᱜᱼᱟ ᱛᱚᱞᱟ ᱠᱚᱦᱚᱸ ᱢᱟᱱᱮ ᱩᱱᱟᱹᱜ ᱴᱟ ᱫᱚ ᱟᱹᱣᱨᱤ ᱞᱟᱹᱴᱩᱜᱼᱟ ᱾
ᱛᱟᱦᱚᱞᱮ ᱟᱯᱮ ᱟᱯᱮ ᱠᱚᱥᱮᱫ ᱫᱚ ᱪᱮᱫ ᱟᱯᱮ ᱠᱚᱥᱮᱫ ᱫᱚ ᱪᱮᱫᱠᱟ ᱚᱱᱠᱟ ᱚᱱᱛᱮ ᱪᱟᱥ ᱵᱟᱲᱟ ᱠᱚ ᱪᱮᱫ ᱟᱱᱠᱟ ᱫᱟᱜ ᱡᱟᱹᱲᱤ ᱠᱚ ᱵᱟᱹᱞᱤ ᱜᱮᱭᱟ ᱥᱮ ᱚᱱᱠᱟ ᱠᱷᱟᱨᱟᱯ ᱜᱮᱭᱟ?
ᱵᱟᱝ ᱵᱟᱝ ᱟᱞᱮᱥᱮᱫ ᱫᱚ ᱫᱟᱜ ᱜᱮ ᱵᱟᱭ ᱫᱟᱜ ᱮᱫᱟ᱾ ᱛᱟᱯᱚᱨ ᱪᱟᱥ ᱦᱚᱸ ᱮᱠᱪᱩᱞᱤ ᱢᱟᱱᱮ ᱜᱟᱹᱪᱷᱤ ᱠᱚᱦᱚᱸ ᱟᱹᱣᱨᱤ ᱦᱟᱨᱟᱜ ᱟᱛᱚ ᱛᱚᱞᱟ ᱠᱚᱦᱚᱸ ᱾
ᱚ
ᱟᱨ ᱫᱟᱜ ᱦᱚᱸ ᱚᱱᱠᱟ ᱫᱚ ᱵᱟᱭ ᱫᱟᱜ ᱮᱫᱟᱭ ᱟᱫᱚ ᱛᱟᱦᱚᱞᱮ ᱟᱹᱣᱨᱤᱭᱟ ᱛᱟᱞᱮᱭᱟ ᱟᱞᱮ ᱫᱚ ᱟᱞᱮ ᱠᱚᱫᱚ ᱾
ᱚ ᱟᱪᱪᱷᱟ ᱛᱟᱞᱦᱮ ᱪᱮᱫ ᱠᱚ ᱞᱟᱹᱭᱟᱼᱼ ᱮᱸᱜ ᱚᱱᱛᱮ ᱫᱚ ᱩᱱᱟᱹᱜ ᱵᱮᱥᱴᱷᱤᱠ ᱫᱚ ᱵᱟᱭ ᱫᱟᱜ ᱠᱟᱫᱟ ᱵᱟᱝ?
ᱵᱟᱝ ᱵᱟᱝ ᱵᱟᱭ ᱫᱟᱜ ᱠᱟᱫᱟ ᱱᱚᱛᱮ ᱫᱚ᱾
ᱚᱸ
ᱛᱟᱨᱯᱚᱨᱚᱻ ᱟᱸᱦ ᱟᱯᱮ ᱫᱚ ᱪᱮᱫ ᱥᱮᱨᱢᱟ ᱫᱟᱜ ᱛᱮᱜᱮ ᱯᱮ ᱨᱚᱦᱚᱭ ᱜᱮᱭᱟ ᱥᱮ ᱱᱚᱝᱠᱟ ᱥᱮᱞᱳ ᱠᱚ ᱢᱮᱱᱟᱜ ᱛᱟᱯᱮᱭᱟ?
ᱵᱟ ᱵᱟᱝ ᱟᱞᱮ ᱫᱚ ᱚᱱᱟ ᱠᱚᱫᱚ ᱵᱟᱝ ᱟᱞᱮ ᱫᱚ ᱥᱮᱨᱢᱟ ᱫᱟᱜ ᱠᱚᱛᱮ ᱜᱮ᱾ ᱡᱟ ᱦᱩᱭᱩᱜ-ᱟ ᱥᱮᱨᱢᱟ ᱫᱟᱜ ᱛᱮᱜᱮᱼᱼ ᱪᱟᱸᱫᱳ ᱟᱥᱟ ᱵᱷᱚᱨᱥᱟ ᱨᱮᱜᱮ ᱡᱚᱛᱚ ᱟᱞᱮ ᱠᱚᱫᱚ,
ᱟᱸ ᱟᱸ
ᱟᱯᱮ ᱫᱚ ᱚᱱᱠᱟ ᱡᱟᱦᱟᱱᱟᱜ ᱤᱭᱟᱹ ᱠᱚᱛᱮ ᱯᱮ ᱨᱚᱦᱚᱭ ᱛᱟᱦᱮᱱ ᱜᱮᱭᱟ ᱥᱮ ᱪᱮᱫ?
ᱵᱟᱝ-ᱵᱟᱝ ᱟᱞᱮ ᱦᱚᱸ ᱥᱮᱨᱢᱟ ᱫᱟᱜ ᱵᱷᱚᱨᱥᱟ ᱜᱮ,
ᱚᱸᱻ
ᱥᱮᱨᱢᱟ ᱫᱟᱜ ᱡᱟᱹᱲᱤ ᱠᱮᱫ ᱠᱷᱟᱱ ᱫᱚᱞᱮ ᱨᱚᱦᱚᱭ ᱠᱮᱫᱟ ᱟᱨ ᱡᱩᱫᱤ ᱵᱟᱭ ᱡᱟᱹᱲᱤ ᱞᱮᱫᱟ ᱛᱟᱦᱚᱞᱮ ᱟᱫᱚ ᱵᱟᱝᱞᱮ ᱨᱚᱦᱚᱭᱟ᱾ ᱥᱮᱨᱢᱟ ᱫᱟᱜ ᱵᱷᱚᱨᱥᱟ ᱜᱮ ᱯᱟᱞᱮ!
ᱦᱩᱸ ᱛᱟᱞᱦᱮᱼᱼ ᱞᱟᱹᱭ ᱫᱟᱞᱤᱧ ᱡᱮ ᱵᱟᱨᱚ ᱢᱟᱥ ᱜᱮᱯᱮ ᱪᱟᱥ ᱛᱟᱦᱮᱸᱱ ᱜᱮᱭᱟ ᱥᱮ ᱪᱮᱫ ᱠᱟ?
ᱵᱟᱝ-ᱵᱟᱝ ᱟᱞᱮ ᱫᱚ ᱢᱤᱫ ᱫᱷᱟᱣ ᱜᱮᱞᱮ ᱪᱟᱥᱟ᱾ ᱵᱟᱨᱚ ᱢᱟᱥ ᱫᱚ ᱵᱟᱞᱮ ᱪᱟᱥ ᱜᱮᱭᱟ ᱟᱞᱮ ᱢᱤᱫ ᱫᱷᱟᱣ ᱜᱮᱞᱮ ᱪᱟᱥᱟ᱾
ᱢᱤᱫ ᱪᱷᱚᱴ ᱜᱮ ᱵᱟᱝ ᱥᱮ? ᱦᱮᱸ ᱱᱚᱛᱮ ᱫᱚ ᱪᱷᱚ ᱢᱟᱥ ᱫᱚ ᱚᱱᱠᱟ ᱪᱟᱥᱵᱟᱥ ᱦᱩᱲᱩ ᱨᱚᱦᱚᱭ ᱠᱚᱛᱮ ᱜᱮ ᱫᱤᱱ ᱪᱟᱞᱟᱜ ᱟᱥᱮ,
ᱟᱨ ᱪᱷᱚ ᱢᱟᱥ ᱫᱚ ᱪᱮᱫ ᱠᱚ ᱞᱟᱹᱭᱟ ᱚᱱᱟ ᱡᱚᱸᱱᱰᱨᱟᱼᱼ ᱦᱳᱭ ᱦᱟᱱᱟ ᱱᱟᱣᱟ ᱥᱚᱵᱡᱤ ᱠᱚ ᱵᱚᱦᱩ ᱠᱤᱪᱷᱩᱼᱼ ᱚᱱᱟ ᱠᱚᱞᱮ ᱮᱨ ᱛᱟᱦᱮᱸᱱ ᱜᱮᱭᱟ,
ᱚ ᱪᱮᱫ ᱠᱚᱯᱮ ᱪᱟᱥ ᱜᱮᱭᱟ ᱦᱩᱲᱩ ᱵᱟᱫ ᱠᱟᱛᱮᱫ?
ᱡᱚᱱᱰᱨᱟ ᱜᱩᱦᱩᱢ ᱳᱭᱼᱼ ᱯᱷᱩᱞ ᱠᱚᱯᱤ ᱠᱚ ᱡᱟᱦᱟᱱᱟᱜ ᱠᱚᱜᱮ ᱢᱟᱱᱮ ᱥᱟᱠ ᱥᱚᱵᱽᱡᱤ ᱵᱚᱞᱮ ᱡᱤᱱᱤᱥ ᱫᱚ ᱡᱚᱛᱚ ᱠᱤᱪᱷᱩ ᱞᱮᱠᱟᱜᱮ ᱟᱞᱮ ᱨᱮ ᱫᱚᱼᱼ
ᱟᱸᱻ ᱵᱷᱟᱞᱮ ᱜᱮ ᱦᱳᱭᱳᱜ ᱜᱮᱭᱟ,
ᱦᱮᱸ ᱦᱩᱭᱩᱜ ᱛᱟᱦᱮᱸᱱ ᱜᱮᱭᱟ, ᱟᱨ ᱱᱚᱛᱮ ᱵᱟᱲᱜᱤ ᱠᱚᱨᱮᱜ ᱜᱮ ᱡᱚᱛᱚ ᱠᱤᱪᱷᱩ ᱚᱱᱟ ᱠᱚᱫᱚᱞᱮ ᱠᱚᱟᱣ ᱛᱟᱦᱮᱸᱱ ᱜᱮᱭᱟ ᱛᱚ, ᱟᱨ ᱛᱟᱞᱦᱮ ᱦᱩᱭᱩᱜ ᱛᱮ?
ᱚᱸᱻ
ᱩ ᱩᱸᱦ ᱟᱯᱮ ᱠᱚᱫᱚ ᱵᱟᱯᱮ ᱪᱟᱥ ᱛᱟᱦᱮᱸᱱ ᱜᱮᱭᱟ ᱥᱮᱪᱮᱫ ᱚᱱᱟ ᱠᱚᱫᱚ?
ᱵᱟᱝ-ᱵᱟᱝ ᱟᱞᱮ ᱠᱚᱫᱚ ᱵᱟᱞᱮ ᱪᱟᱥ ᱜᱮᱭᱟ ᱟᱞᱮ ᱫᱚ ᱦᱩᱲᱩ ᱜᱮᱞᱮ ᱪᱟᱥᱼᱼ ᱪᱮᱫ ᱠᱷᱟᱱ ᱫᱚ ᱪᱟᱥ ᱠᱮᱫᱟᱞᱮ ᱟᱨ ᱵᱟᱠᱷᱟᱱ ᱫᱚ ᱵᱟᱠᱤ ᱫᱚ ᱥᱚᱵᱽᱡᱤ ᱠᱚᱫᱚ ᱵᱟᱝᱞᱮ ᱪᱟᱥᱼᱼ ᱜᱮᱭᱟ ᱪᱮᱫ ᱜᱮᱼᱼ ᱯᱟᱱ ᱠᱤ ᱢᱟᱱᱮ ᱫᱟᱜ ᱨᱮᱱᱟᱜ ᱚᱵᱷᱟᱵ ᱢᱮᱱᱟᱜ-ᱟ, ᱛᱟᱨᱯᱚᱨᱼᱼ ᱦᱮᱸ ᱚᱱᱠᱟᱜᱮ ᱫᱟᱜ ᱨᱮᱱᱟᱜ ᱚᱵᱷᱟᱵᱽ ᱠᱷᱟᱹᱛᱤᱨ ᱟᱫᱚ ᱵᱟᱞᱮ ᱪᱟᱥ ᱜᱮᱭᱟᱞᱮ ᱵᱟᱠᱤ ᱠᱚᱫᱚ ᱪᱮᱫ ᱜᱮ, ᱦᱩᱲᱩ ᱜᱮᱞᱮ ᱪᱟᱥᱠᱮᱜ ᱠᱷᱟᱱ ᱫᱚᱞᱮ ᱪᱟᱥ ᱠᱮᱫᱟ ᱟᱨ ᱵᱟᱠᱷᱟᱱ ᱫᱚ ᱵᱟᱝ ᱜᱮ᱾
ᱚᱸ ᱛᱟᱦᱞᱮ ᱚᱱᱛᱮ ᱫᱚ ᱩᱸ ᱦᱩᱞ ᱢᱟᱦᱟ ᱤᱭᱟᱹ ᱠᱚᱫᱚ ᱪᱮᱫᱠᱟ ᱠᱚ ᱢᱟᱱᱟᱣ ᱛᱟᱦᱮᱸᱱ ᱜᱮᱭᱟ?
ᱦᱩᱞ ᱢᱟᱦᱟ ᱫᱚ ᱱᱚᱛᱮ ᱫᱚ ᱪᱮᱫ ᱞᱮᱠᱟ ᱠᱚ ᱢᱟᱱᱟᱣᱟ ᱚᱱᱠᱟ ᱫᱚ ᱵᱷᱟᱞᱮ ᱫᱚ ᱵᱟᱠᱚ ᱢᱟᱱᱟᱣ ᱜᱮᱭᱟ᱾ ᱟᱸ ᱠᱟᱱ ᱠᱤ ᱟᱞᱮ ᱥᱮᱱ ᱫᱚ ᱫᱤᱠᱩ ᱵᱤᱥᱤ ᱢᱮᱱᱟᱜ ᱠᱟᱜ ᱠᱚᱣᱟ ᱛᱟᱨᱯᱚᱨᱼᱼ ᱯᱟᱹᱦᱤᱞ ᱠᱷᱚᱱ ᱜᱮ ᱵᱟᱠᱚ ᱵᱟᱠᱚ ᱢᱟᱱᱟᱣ ᱟᱹᱜᱩ ᱟᱠᱟᱫᱟ ᱚᱱᱟᱛᱮ ᱵᱟᱝᱠᱚ ᱢᱟᱱᱟᱣ ᱜᱮᱭᱟ ᱟᱫᱚ ᱢᱟᱱᱮ ᱟᱹᱛᱩ ᱟᱹᱛᱩ ᱠᱚᱫᱚ ᱵᱟᱠᱚ ᱢᱟᱱᱟᱣ ᱜᱮᱭᱟ, ᱜᱮᱭᱟ ᱱᱚᱣᱟ ᱯᱨᱟᱭᱢᱟᱨᱤ ᱤᱥᱠᱩᱞ ᱠᱤᱝᱵᱟ ᱦᱟᱭ ᱤᱥᱠᱩᱞ ᱚᱱᱟ ᱠᱚᱨᱮ, ᱠᱚ ᱢᱟᱱᱟᱣᱟ, ᱵᱟᱠᱷᱟᱱ ᱢᱟᱱᱮ ᱚᱱᱠᱟ ᱟᱹᱛᱩ ᱟᱹᱛᱳ ᱠᱚᱨᱮᱫᱚ ᱵᱟᱠᱚ ᱢᱟᱱᱟᱣ ᱜᱮᱭᱟ ᱟᱯᱮ ᱥᱮᱱ ᱫᱚ ᱪᱮᱫ ᱞᱮᱠᱟ,
ᱱᱚᱛᱮ ᱫᱚ ᱵᱷᱟᱹᱞᱤ ᱜᱮᱠᱚ ᱢᱟᱱᱟᱣ ᱛᱟᱦᱮᱱ ᱜᱮᱭᱟ ᱱᱤᱛ ᱦᱩᱞ ᱢᱟᱦᱟ ᱠᱚᱫᱚ ᱡᱟᱦᱟᱱᱟᱜ ᱤᱭᱟᱹ ᱠᱚᱫᱚ ᱱᱤᱛ ᱵᱟᱹᱞᱤ ᱜᱮᱠᱚ ᱢᱟᱱᱟᱣ ᱛᱟᱦᱮᱸᱱᱟ, ᱟᱨ ᱡᱟᱦᱟᱱᱟᱜ ᱡᱤᱱᱤᱥ ᱠᱚᱨᱮ ᱜᱮ ᱢᱟᱱᱮ, ᱛᱚ ᱛᱩᱢᱫᱟᱹᱜ ᱴᱟᱢᱟᱠ ᱜᱮ ᱞᱟᱦᱟᱜ ᱛᱟᱞᱮᱭᱟ ᱟᱞᱮ ᱟᱞᱮ ᱥᱮᱱ ᱫᱚ,
ᱦᱚᱸ ᱟᱫᱚ ᱪᱮᱫ ᱢᱟᱱᱮ ᱦᱩᱞ ᱢᱟᱦᱟ, ᱠᱚᱨᱮᱫᱚ ᱯᱨᱳᱜᱨᱟᱢ ᱠᱚᱯᱮ ᱫᱚᱦᱚᱭ ᱜᱮᱭᱟ ᱡᱚᱞᱮ,
ᱚᱱᱟ ᱤᱭᱟᱹ ᱯᱨᱳᱜᱨᱟᱢ ᱠᱚᱫᱚ ᱵᱟᱝ ᱦᱩᱭᱩᱜ ᱛᱟᱦᱮᱸᱱ ᱜᱮᱭᱟ ᱚᱱᱟ ᱪᱮᱫ ᱠᱚ ᱞᱟᱹᱭᱟ ᱯᱷᱟᱱᱥᱮᱱ ᱠᱚ ᱥᱮ ᱪᱮᱫ ᱠᱩ ᱠᱚ ᱞᱟᱹᱭᱟ ᱵᱟᱝ ᱚᱱᱟ ᱠᱚᱫᱚ ᱵᱟᱝ ᱦᱩᱭᱩᱜ ᱛᱟᱦᱮᱸᱱ ᱜᱮᱭᱟ ᱚᱱᱠᱟ ᱫᱚ, ᱚᱱᱠᱟ ᱮᱱᱮᱡ ᱥᱮᱨᱮᱧ ᱠᱚᱜᱮ ᱠᱚ ᱫᱚᱦᱚᱭ ᱛᱟᱦᱮᱸᱱᱟ ᱠᱚᱢᱯᱤᱴᱤᱥᱮᱱ ᱠᱚ, ᱮᱱᱮᱡ ᱥᱮᱨᱮᱧ ᱠᱚ ᱫᱚᱝ ᱞᱟᱜᱽᱲᱮ ᱳᱭ ᱡᱟᱦᱱᱟᱜ ᱠᱚᱠᱚ ᱮᱱᱮᱡ ᱛᱟᱦᱮᱱ ᱜᱮᱭᱟ ᱚᱱᱟ ᱠᱚᱜᱮ, ᱫᱚᱦᱚᱭ ᱛᱟᱦᱮᱸᱱ ᱜᱮᱭᱟ ᱢᱮ ᱵᱮᱥᱤᱨ ᱵᱷᱟᱜᱽ, ᱫᱚ ᱟᱞᱮ ᱥᱮᱱ ᱫᱚ ᱚᱱᱟ ᱠᱚᱜᱮ ᱠᱚ ᱤᱭᱟᱹᱭ ᱛᱟᱦᱮᱸᱱᱟ ᱵᱮᱥᱤ ᱫᱚ,
ᱪᱮᱫ ᱰᱤ ᱡᱮ ᱞᱟᱜᱽᱮ ᱠᱚᱢᱯᱤᱴᱤᱥᱚᱱ ᱠᱚᱯᱮ ᱫᱚᱦᱚᱭ ᱜᱮᱭᱟ ᱪᱮᱞᱮ,
ᱦᱮᱸ ᱦᱮᱸ ᱚᱱᱟ ᱠᱚᱜᱮ ᱵᱮᱥᱤ ᱟᱞᱮ ᱠᱚᱫᱚ, ᱛᱟᱦᱮᱞᱮ ᱚᱱᱛᱮ ᱫᱚ ᱵᱩᱨᱩ ᱠᱚᱫᱚ ᱵᱟᱹᱱᱩᱜ ᱟᱠᱟᱜ ᱜᱮᱭᱟ ᱥᱮ ᱪᱮᱫ,
ᱵᱩᱨᱩ ᱠᱚᱫᱚ ᱢᱮᱱᱟᱜᱼᱟ ᱢᱮᱱᱟᱜ ᱫᱚ,
ᱛᱟᱦᱚᱞᱮ ᱠᱷᱟᱱ ᱫᱚ ᱵᱟᱯᱮ ᱪᱟᱞᱟᱜ ᱛᱟᱦᱮᱱ ᱜᱮᱭᱟ ᱫᱟᱬᱟ ᱵᱟᱲᱟᱭ ᱠᱚ, ᱮᱢᱱᱤ ᱜᱷᱚᱨᱟ ᱜᱷᱩᱨᱤ ᱠᱚ,
ᱟᱸ ᱵᱩᱨᱩ ᱫᱟᱬᱟᱱ ᱫᱟᱬᱟᱱ ᱵᱚᱞᱛᱮ ᱜᱮᱞᱮ, ᱮᱠᱷᱚᱱ ᱛᱚ ᱵᱩᱨᱩ ᱨᱮᱫᱚ ᱯᱩᱴᱠᱟᱹ ᱠᱚᱠᱚ ᱚᱢᱚᱱᱚᱜ ᱜᱮᱭᱟ, ᱵᱟᱲᱟᱭ ᱜᱮᱭᱟᱵᱤᱱ ᱛᱚ ᱯᱩᱴᱠᱟ. ᱫᱚ,
ᱦᱮᱸ ᱦᱮᱸ ᱵᱟᱲᱟᱭ ᱜᱮᱭᱟᱞᱤᱧ,
ᱦᱩᱸ ᱦᱩᱸ ᱯᱩᱴᱠᱟᱹ ᱠᱚᱠᱚ ᱚᱢᱚᱱᱚᱜ ᱜᱮᱭᱟ ᱛᱚ ᱟᱫᱚ ᱯᱩᱴᱟᱹ ᱠᱚ ᱦᱟᱞᱟᱝ ᱜᱮ ᱪᱟᱞᱟᱣ ᱵᱟᱲᱟ ᱦᱩᱭᱩᱜ-ᱟ,
ᱟᱪᱪᱷᱟ,
ᱫᱟᱜ ᱠᱟᱫᱟᱭ ᱪᱮ ᱟᱫᱚ ᱮᱠᱷᱚᱱ ᱫᱚ ᱢᱟᱱᱮ ᱯᱩᱴᱠᱟᱹ ᱠᱚ ᱚᱢᱚᱱᱚᱜᱼᱟ ᱛᱟᱨᱯᱚᱨ ᱟᱨᱚ, ᱟᱨᱚ ᱵᱮᱥᱤ ᱡᱩᱫᱤ ᱵᱚᱨᱥᱟ ᱞᱟᱜᱟᱣᱟᱭ ᱛᱟᱦᱚᱞᱮ ᱛᱚᱠᱷᱚᱱ ᱫᱚ ᱟᱫᱚ ᱳᱫ ᱠᱚ ᱚᱢᱟᱱᱚᱜᱼᱟ ᱳᱫ, ᱳᱫ ᱦᱟᱞᱟᱝ ᱠᱚᱞᱮ ᱪᱟᱞᱟᱜ ᱜᱮᱭᱟ, ᱟᱫᱚ ᱮᱠᱷᱚᱱ ᱫᱚ ᱯᱩᱴᱠᱟᱹ ᱠᱚᱞᱮ ᱦᱟᱞᱟᱝ ᱟᱹᱜᱩᱭᱮᱫ ᱠᱚᱣᱟ,
ᱟᱪᱪᱷᱟ,
ᱛᱟᱦᱚᱞᱮ ᱡᱚ ᱡᱚᱢ ᱠᱚ ᱛᱟᱦᱮᱸᱱ ᱜᱮᱭᱟᱯᱮ ᱟᱯᱮ ᱥᱮ ᱵᱟᱝ ᱩᱱᱠᱩ ᱠᱚᱫᱚ,
ᱦᱳᱭ ᱡᱚᱢ ᱠᱚᱜᱮᱭᱟᱞᱮ,
ᱩᱸᱜ
ᱟᱯᱮ ᱥᱮᱱ ᱫᱚ ᱵᱩᱨᱩ ᱠᱤᱝᱵᱟ ᱵᱤᱨ ᱠᱚᱫᱚ ᱵᱟᱹᱱᱩᱜ ᱜᱮᱭᱟ,
ᱵᱤᱨ ᱫᱚ ᱵᱟᱹᱪᱩᱜ ᱠᱟᱫᱟ ᱟᱞᱮ ᱥᱮᱱ ᱫᱚ ᱚᱱᱠᱟ ᱵᱩᱨᱩ ᱢᱮᱱᱟᱜ ᱠᱟᱫᱟ ᱟᱞᱮ ᱠᱚ ᱫᱚ, ᱟᱞᱮᱥᱮᱫ ᱫᱷᱟᱨᱮ ᱯᱟᱥᱮᱨᱮ ᱯᱮᱭᱟ ᱯᱩᱱᱭᱟ ᱵᱩᱨᱩ ᱢᱮᱱᱟᱜ ᱠᱟᱫᱟ ᱥᱩᱨ ᱥᱩᱨ ᱜᱮᱭᱟ ᱦᱮᱸ ᱛᱟᱦᱞᱮ, ᱚᱱᱠᱟ ᱟᱭᱩᱵ ᱵᱤᱨ ᱠᱚᱥᱮᱱ ᱠᱟᱹᱴᱤᱡ ᱫᱟᱬᱟ ᱵᱟᱟᱲ ᱞᱮ ᱪᱟᱞᱟᱜ ᱛᱟᱦᱮᱸᱱ ᱜᱮᱭᱟ,
ᱳᱫ-ᱯᱩᱴᱠᱟᱹ ᱠᱚᱫᱚ ᱵᱟᱯᱮ ᱦᱟᱞᱟᱸᱝ ᱜᱮᱭᱟ,
ᱵᱟᱝ ᱟᱫᱚ ᱵᱩᱨᱩ ᱨᱮᱫᱚ ᱚᱱᱟ ᱠᱚᱫᱚ ᱵᱟᱝ ᱛᱟᱦᱮᱸᱱ ᱠᱟᱱ ᱜᱮᱭᱟ,
ᱛᱟᱦᱚᱞᱮ ᱵᱩᱨᱩ ᱨᱮᱫᱚ ᱪᱮᱫ ᱫᱟᱨᱮ ᱠᱚ ᱛᱟᱦᱮᱸᱱ ᱜᱮᱭᱟ,
ᱵᱩᱨᱩ ᱨᱮ ᱪᱮᱫ ᱠᱚ ᱫᱟᱨᱮ ᱳᱭ, ᱵᱮᱥᱤ ᱫᱚ ᱟᱠᱟᱥᱢᱩᱱᱤ ᱛᱟᱯᱚᱨ ᱥᱟᱨᱡᱚᱢ ᱦᱟᱱᱟ ᱱᱟᱣᱟ, ᱵᱤᱥᱤᱨ ᱵᱷᱟᱜ ᱫᱚ ᱥᱟᱨᱡᱚᱢ ᱫᱟᱨᱮ ᱜᱮ ᱢᱮᱱᱟᱜ ᱟᱠᱟᱫᱟ ᱟᱞᱮᱥᱱ ᱫᱚ᱾
ᱚ ᱟᱨ ᱱᱚᱝᱠᱟᱼᱼ ᱡᱟᱦᱟᱸᱱᱟᱜ ᱢᱟᱱᱮ ᱯᱷᱚᱞ ᱠᱚ ᱡᱚᱢ ᱞᱮᱠᱟᱱᱟᱜ ᱚᱱᱠᱟᱱᱟᱜ ᱫᱟᱨᱮ ᱠᱚᱫᱚ ᱵᱟᱹᱱᱩᱜᱼᱟ?
ᱚᱱᱠᱟᱱᱟᱜ ᱫᱟᱨᱮ ᱠᱚᱫᱚ ᱡᱟᱹᱱᱩᱢ ᱫᱚᱵᱮᱱ ᱟᱸᱡᱚᱢ ᱟᱠᱟᱫ ᱜᱮᱭᱟ ᱦᱳᱭᱛᱚ᱾
ᱦᱳᱭ
ᱚᱱᱟ ᱚᱱᱟᱠᱚ ᱢᱮᱱᱟᱜᱼᱟ ᱛᱟᱯᱚᱨᱮ ᱟᱧᱡᱤᱨ ᱩᱞᱼᱼ ᱚᱱᱟ ᱠᱚᱜᱮ ᱢᱟᱱᱮ ᱵᱤᱥᱤ ᱤᱭᱟᱹ ᱠᱚᱨᱮᱱᱟᱜ ᱤᱭᱟᱹ ᱫᱚ ᱵᱟᱹᱱᱩᱜ ᱟᱠᱟᱫᱟ ᱞᱟᱹᱴᱩ ᱟᱱᱟᱜᱼᱼ ᱯᱮᱞ ᱞᱤᱪᱩ ᱚᱱᱟ ᱠᱚᱫᱚ ᱵᱟᱝ-ᱟ ᱵᱟᱹᱱᱩᱜ ᱟᱠᱟᱫᱟ᱾
ᱦᱳᱭ ᱦᱳᱭ ᱟᱨ ᱛᱮᱨᱮᱞ ᱛᱟᱨᱚᱯ ᱫᱟᱨᱮ ᱠᱚᱫᱚ ᱢᱮᱱᱟᱜ ᱟᱥᱮ ᱵᱟᱹᱱᱩᱜᱼᱟ?
ᱠᱤᱨᱤᱞ ᱫᱟᱨᱮ ᱠᱚᱫᱚ ᱵᱟᱹᱱᱩᱜ ᱟᱠᱟᱫ ᱜᱮ ᱛᱟᱞᱮᱭᱟ ᱟᱞᱮᱥᱮᱫ ᱫᱚ ᱚᱱᱟ ᱠᱚᱫᱚᱼᱼ
ᱴᱟᱜᱼᱼ
ᱵᱟᱲᱟᱭ ᱫᱚᱞᱮ ᱵᱟᱲᱟᱭ ᱜᱮᱭᱟ ᱡᱮ ᱱᱚᱝᱠᱟ ᱡᱚᱜᱼᱟ ᱱᱚᱝᱠᱟᱱᱟᱜ ᱠᱟᱱᱟ ᱚᱱᱠᱟᱱᱟᱜ ᱠᱟᱱᱟ᱾ ᱟᱫᱚ ᱡᱚᱢ ᱫᱚ ᱡᱟᱹᱱᱤ ᱟᱶᱨᱤ ᱞᱮ ᱡᱚᱢ-ᱟ ᱟᱞᱮ ᱠᱚᱫᱚ᱾ ᱡᱚᱢ ᱵᱟᱲᱟ ᱫᱚ ᱟᱞᱮ ᱡᱚᱢᱟ ᱦᱟᱸᱜ᱾
ᱟᱨ ᱛᱟᱨᱚᱵ ᱫᱟᱨᱮ ᱫᱚ ᱢᱮᱱᱟᱜ ᱟᱥᱮ ᱵᱟᱹᱱᱩᱜᱼᱟ?
ᱵᱟ ᱚᱱᱟ ᱠᱚᱫᱚ ᱵᱟᱹᱱᱩᱜ ᱟᱠᱟᱫ ᱛᱟᱞᱮᱭᱟ᱾
ᱚ ᱛᱟᱦᱚᱞᱮ ᱟᱯᱮ ᱵᱤᱨ ᱨᱮᱫᱚ ᱢᱟᱱᱮ ᱡᱤᱭᱟᱹᱞᱤ ᱪᱤᱞᱤ ᱡᱤᱭᱟᱹᱞᱤ ᱠᱚᱠᱚ ᱛᱟᱦᱮᱱ ᱜᱮᱭᱟ᱾
ᱵᱤᱧ ᱢᱮᱱᱟᱜ ᱠᱚᱣᱟ ᱛᱚ ᱡᱟᱹᱥᱛᱤ ᱵᱚᱰᱟ ᱵᱤᱧ᱾
ᱚ
ᱵᱤᱧ ᱩᱱᱠᱩ ᱜᱮ ᱵᱮᱥᱤ ᱫᱚ ᱢᱟᱱᱮ ᱟᱫᱚ ᱟᱞᱮ ᱫᱚ ᱚᱱᱠᱟ ᱞᱟᱹᱴᱩ ᱵᱩᱨᱩ ᱫᱚ ᱵᱟᱝ ᱠᱟᱱ ᱛᱟᱞᱮᱭᱟ ᱥᱮ ᱡᱮᱼᱼ ᱦᱟᱹᱛᱤ ᱠᱚᱠᱚ ᱛᱟᱦᱮᱱᱟ ᱦᱟᱱᱠᱩ ᱞᱟᱹᱴᱩ ᱞᱟᱹᱴᱩ ᱵᱟᱜᱽ ᱡᱚᱱᱛᱨᱩ ᱥᱤᱝᱜᱩ ᱩᱱᱠᱩ ᱠᱚᱫᱚ ᱵᱟᱝ ᱠᱚᱼᱼ ᱛᱟᱦᱮᱱ ᱜᱮᱭᱟ ᱱᱚᱣᱟ ᱵᱤᱨ ᱫᱚ ᱟᱨ ᱛᱟᱦᱚᱞᱮ ᱱᱚᱣᱟ ᱫᱚ ᱮᱠᱴᱩ ᱫᱷᱤᱨᱤ ᱧᱚᱜ ᱵᱩᱨᱩ ᱠᱟᱱ ᱛᱟᱞᱮᱭᱟ᱾ ᱛᱟᱦᱞᱮ ᱵᱤᱧ ᱢᱮᱱᱟᱜ ᱟᱠᱫ ᱠᱚᱣᱟ ᱞᱟᱹᱴᱩ ᱞᱟᱹᱴᱩ ᱵᱚᱰᱟ ᱵᱤᱧ ᱢᱮᱱᱟᱜ ᱠᱚᱣᱟ᱾ ᱟᱫᱚ ᱩᱱᱟᱹᱜ ᱜᱟᱱ ᱫᱚ ᱛᱟᱦᱮ ᱚᱱᱟ ᱵᱩᱨᱩ ᱪᱚᱴ ᱠᱚ ᱥᱮᱫ ᱫᱚ ᱵᱟᱝᱞᱮ ᱫᱮᱡᱚᱜ ᱛᱟᱦᱮᱱ ᱜᱮᱭᱟ ᱟᱞᱮ ᱫᱚ᱾
ᱚ ᱟᱨ ᱢᱟᱱᱮ ᱵᱤᱨ ᱥᱩᱠᱨᱤ ᱠᱚᱫᱚ ᱵᱟᱠᱚ ᱛᱟᱦᱮᱱ ᱜᱮᱭᱟ?
ᱵᱟᱝ ᱵᱟᱝ᱾
ᱚᱻ
ᱚᱱᱛᱮ ᱫᱚ ᱥᱮᱸᱫᱽᱨᱟ ᱫᱚᱫᱚ ᱪᱟᱞᱟᱣ ᱮᱱ ᱛᱟᱦᱮᱱ ᱜᱮᱭᱟ ᱥᱮ ᱵᱟᱝ ᱛᱟᱦᱚᱞᱮ?
ᱦᱳᱭ ᱟᱞᱮ ᱟᱞᱮ ᱵᱩᱨᱩ ᱨᱮᱫᱚ ᱠᱚ ᱛᱟᱦᱮᱱᱟ ᱠᱚ ᱠᱩᱞᱟᱹᱭ ᱠᱚ ᱛᱟᱦᱮᱱᱟ, ᱛᱟᱨᱯᱚᱨ ᱵᱤᱨ ᱥᱩᱠᱨᱤ ᱠᱚ ᱛᱟᱦᱮᱱᱟ ᱛᱟᱨᱯᱚᱨ ᱩᱱᱠᱩ ᱫᱷᱤᱡᱼᱼ ᱠᱤᱨ ᱠᱚ ᱢᱮᱛᱟ ᱠᱚᱣᱟ ᱟᱸᱡᱚᱢ ᱵᱟᱲᱟ ᱟᱠᱟ ᱵᱤᱱ ᱥᱮ ᱵᱟᱝ ᱜᱮ?
ᱵᱟᱝ ᱩᱱᱠᱩ ᱫᱚ ᱪᱮᱫᱠᱟ ᱪᱚᱝ ᱯᱳᱭᱞᱳ ᱵᱟᱨ ᱞᱤᱧ ᱟᱸᱡᱚᱢ ᱮᱫᱟ᱾
ᱚ ᱩᱱᱠᱩ ᱠᱚ ᱛᱟᱦᱮᱱ ᱜᱮᱭᱟ ᱛᱟᱨᱯᱚᱨ ᱩᱱᱠᱩᱼᱼ ᱩᱱᱠᱩ ᱪᱤᱞᱤ ᱠᱚ ᱢᱮᱛᱟ ᱠᱚᱣᱟ ᱡᱮᱱᱚ ᱩᱱᱠᱩᱼᱼ ᱥᱮ ᱡᱟᱭᱦᱳᱠ ᱢᱮᱛᱟ ᱠᱚᱣᱟ ᱠᱚ ᱵᱟᱞᱤᱧ ᱫᱤᱥᱟᱹᱭᱮᱫᱼᱟ ᱱᱤᱛᱚᱜ ᱫᱚ ᱩᱱᱠᱩ ᱠᱚ ᱛᱟᱦᱮᱱ ᱜᱮᱭᱟᱼᱼ ᱠᱚ ᱵᱮᱥᱤ ᱜᱮᱠᱚ ᱛᱟᱦᱮᱱᱟ᱾ ᱟᱨ ᱛᱟᱨᱯᱚᱨ ᱫᱟᱨᱮ ᱦᱚᱸ ᱛᱮᱨᱤᱞ ᱫᱟᱨᱮ ᱛᱟᱦᱮᱱᱟ ᱛᱮᱨᱮᱞ ᱫᱟᱨᱮ ᱢᱮᱱᱟᱜᱼᱟ ᱛᱟᱨᱚᱵ ᱫᱟᱨᱮ ᱢᱮᱱᱟᱜᱼᱟ ᱛᱟᱨᱯᱚᱨᱼᱼ ᱯᱚᱨ ᱥᱟᱨᱡᱚᱢ ᱟᱠᱟᱥᱢᱚᱱᱤ ᱛᱟᱨᱯᱚᱨᱼᱼ ᱚᱱᱟ ᱤᱭᱩᱠᱚᱞᱤᱯᱚᱴᱟᱥ ᱛᱟᱨᱯᱚᱨ ᱟᱢᱫᱟ ᱠᱤᱪᱷᱩ ᱫᱟᱨᱮ ᱠᱚᱦᱚᱸ ᱢᱮᱱᱟᱜ ᱜᱮᱭᱟ ᱵᱷᱟᱞᱮ ᱜᱮ᱾
ᱛᱟᱦᱚᱞᱮ ᱞᱟᱹᱭ ᱫᱟᱞᱤᱧ ᱵᱟᱵᱟ ᱛᱟᱠᱚ ᱠᱚᱫᱚ ᱵᱟᱠᱚ ᱪᱟᱞᱟᱜ ᱛᱟᱦᱮᱱ ᱜᱮᱭᱟ ᱥᱮᱸᱫᱽᱨᱟ ᱠᱚᱫᱚ᱾ ᱢᱟᱱᱮ ᱚᱱᱠᱟ ᱡᱟᱦᱟᱱ ᱪᱤᱞᱤ ᱜᱮ ᱠᱩᱞᱟᱹᱭ ᱜᱚᱡ ᱦᱚᱭᱛᱚ ᱡᱟᱦᱟᱱ ᱪᱤᱞᱤ ᱜᱩᱰᱩ ᱜᱚᱡ,
ᱦᱚᱸ ᱪᱟᱞᱟᱜ ᱜᱮᱭᱟ ᱠᱚ ᱪᱟᱞᱟᱣ ᱫᱚ ᱛᱟᱨᱯᱚᱨ ᱱᱚᱜ-ᱚᱭ ᱡᱚᱠᱷᱚᱱ ᱦᱩᱲᱩ ᱠᱚᱞᱮ ᱨᱚᱦᱚᱭ ᱜᱮᱭᱟ ᱵᱩᱨᱩ ᱫᱷᱟᱨᱮ ᱠᱚᱨᱮ, ᱠᱷᱮᱛ ᱠᱚ ᱢᱮᱱᱟᱜᱼᱟ ᱟᱫᱚ ᱛᱚ ᱠᱷᱚᱱ ᱢᱟᱱᱮ ᱵᱤᱨ ᱥᱩᱠᱨᱤ ᱠᱚᱠᱚ ᱟᱬᱜᱚᱱ ᱜᱮᱭᱟ ᱠᱚ ᱢᱟᱱᱮ ᱞᱟᱛᱟᱨ, ᱨᱮ ᱦᱩᱲᱩ ᱡᱚᱢ ᱠᱚ ᱟᱰᱲᱜᱚᱱᱟ ᱠᱷᱮᱛ ᱨᱮ ᱟᱫᱚ ᱛᱚᱠᱷᱚᱱ ᱧᱤᱫᱟᱹ ᱵᱮᱲᱟ ᱥᱮᱸᱫᱽᱨᱟ ᱦᱚᱸ, ᱠᱚ ᱪᱟᱞᱟᱜ ᱜᱮᱭᱟ ᱠᱚ ᱚᱱᱠᱟ ᱜᱚᱡ ᱵᱟᱲᱟ ᱠᱚ ᱜᱮᱭᱟ ᱠᱚ᱾
ᱦᱮᱸ ᱦᱮᱸ, ᱚ ᱛᱟᱦᱞᱮ ᱪᱟᱼᱪᱟᱞᱟᱜ ᱛᱟᱦᱮᱱ ᱜᱮᱭᱟ ᱠᱚ ᱵᱟᱝ ᱥᱮ,
ᱦᱳᱭ ᱦᱳᱭ ᱪᱟᱞᱟᱜ ᱜᱮᱭᱟ ᱠᱚ᱾
ᱟᱨ ᱛᱟᱦᱞᱮ ᱚᱸ ᱪᱤᱞᱤ ᱵᱤᱨ ᱥᱩᱠᱨᱤ ᱠᱚᱫᱚ ᱛᱟᱦᱞᱮ ᱟᱯᱮ ᱠᱚᱫᱚ, ᱯᱤᱴᱷᱟᱹ ᱯᱤᱴᱷᱟᱹᱭ ᱯᱤᱴᱷᱟᱹᱭ ᱛᱟᱦᱮᱱ ᱜᱮᱭᱟᱯᱮ?
ᱵᱤᱨ ᱥᱩᱠᱨᱤ ᱫᱚ ᱯᱤᱴᱷᱟᱹ ᱫᱚ ᱢᱟᱱᱮ ᱩᱱᱟᱹᱜ ᱜᱟᱱ ᱫᱚ ᱜᱚᱡ ᱫᱚ ᱵᱟᱝ ᱦᱩᱭ ᱠᱟᱱᱟ ᱥᱮ ᱟᱫᱚ ᱚᱱᱠᱟ ᱢᱤᱫᱴᱮᱱ ᱜᱟᱱ ᱠᱤᱝᱵᱟ ᱵᱟᱨᱭᱟ ᱜᱟᱱ ᱟᱨ ᱱᱚᱣᱟ ᱟᱹᱛᱩ ᱫᱚ, ᱢᱟᱨᱟᱝ ᱜᱮᱛᱟᱞᱮᱭᱟ ᱰᱷᱮᱨ ᱦᱚᱲ ᱠᱟᱛᱮᱜ ᱜᱮᱠᱚ ᱪᱟᱞᱟᱜ ᱜᱮᱭᱟ ᱥᱮᱸᱫᱽᱨᱟ ᱫᱚ᱾ ᱟᱫᱚ ᱩᱱᱟᱹᱜ ᱜᱟᱱ ᱠᱟᱛᱮ ᱡᱮᱞ ᱠᱚᱫᱚ ᱵᱟᱝ ᱦᱩᱭ ᱵᱟᱲᱟ ᱟᱠᱟᱱᱟ ᱠᱚᱢ ᱜᱮ ᱟᱫᱚ ᱚᱱᱠᱟ ᱩᱛᱩ ᱠᱟᱛᱮᱫ ᱡᱚᱡ ᱚᱱᱟ ᱜᱮ ᱦᱩᱭ ᱠᱟᱱᱟ ᱯᱤᱴᱷᱟᱹ ᱫᱚ ᱵᱟᱹᱞᱤᱧ ᱡᱚᱢ ᱵᱟᱲᱟᱣ ᱟᱠᱟᱜ ᱵᱤᱨ ᱥᱩᱠᱨᱤ ᱨᱮᱱᱟᱜ ᱯᱤᱴᱷᱟᱹ ᱠᱚᱫᱚ᱾
ᱦᱮᱸ ᱢᱟ ᱛᱚᱵᱮ ᱞᱟᱹᱭ ᱫᱟᱞᱤᱧ, ᱚᱠᱛᱚ ᱠᱚ ᱟᱹᱰᱤ ᱡᱳᱨ ᱵᱤᱞᱳᱢ ᱮᱱᱟ ᱫᱚᱦᱚᱭᱮᱫ ᱛᱟᱞᱟᱝᱧᱟᱹᱧ ᱫᱚᱦᱚᱭᱮᱫ ᱛᱟᱞᱤᱧ ᱱᱤᱛᱚᱜ ᱫᱚ,
ᱦᱚᱸ ᱦᱚᱸ ᱴᱷᱤᱠ ᱜᱮᱭᱟ ᱛᱟᱦᱚᱞᱮ᱾
ᱦᱮᱸᱛᱚ,